ᱦᱮᱸ ᱜᱮ ᱜᱚᱝᱠᱟ
ᱦᱮᱸ ᱡᱚᱦᱟᱨ ᱜᱮ ᱡᱚᱦᱟᱨ ᱜᱮ᱾
ᱱᱟᱯᱟᱭ ᱵᱟᱲᱟ ᱜᱮᱭᱟ ᱵᱤᱱ ᱛᱚ?
ᱦᱳᱭ ᱱᱟᱯᱟᱭ ᱵᱟᱲᱟ ᱜᱮ ᱦᱟᱯᱮ ᱠᱚᱜᱮ?
ᱟᱞᱮ ᱠᱚᱦᱚᱸ ᱱᱟᱯᱟᱭ ᱵᱟᱲᱟ ᱜᱮ᱾
ᱦᱳᱭ
ᱟᱯᱮ ᱥᱮᱱᱟᱜ ᱛᱮᱦᱮᱧᱟᱜ ᱥᱤᱛᱩᱝ ᱫᱚ ᱪᱮᱫ ᱞᱮᱠᱟ?
ᱥᱤᱛᱩᱝ ᱫᱚ ᱛᱮᱦᱮᱧ ᱫᱚ ᱛᱷᱚᱲᱟ ᱵᱮᱥ ᱜᱮ ᱟᱹᱭᱠᱟᱹᱜ ᱠᱟᱱᱟ ᱟᱹᱭᱩᱵ ᱦᱚᱞᱟᱭ ᱛᱷᱚᱲᱟ ᱫᱟᱜ ᱧᱚᱜ ᱞᱮᱜᱛᱮ ᱛᱮᱦᱮᱧ ᱫᱚ ᱛᱷᱚᱲᱟ ᱩᱫᱽᱜᱟᱹᱨ ᱜᱮ ᱵᱮᱥᱤ ᱠᱟᱱᱟ ᱥᱤᱛᱩᱝ ᱠᱚ ᱦᱩᱭ ᱟᱛᱮ ᱛᱚᱞᱟ ᱟᱹᱲᱤᱥ ᱜᱮ ᱟᱹᱭᱠᱟᱹᱜ ᱠᱟᱱᱟ ᱥᱤᱛᱩᱝ ᱛᱮ ᱟᱠᱵᱟᱠ ᱜᱮ
ᱟᱞᱮ ᱥᱮᱫ ᱦᱚᱸ ᱚᱱᱠᱟ ᱜᱮ ᱟᱹᱭᱠᱟᱹᱜ ᱠᱟᱱᱟ ᱛᱚᱵᱮ ᱦᱚᱞᱟ ᱫᱚ ᱦᱚᱞᱟ ᱦᱚᱸ ᱥᱤᱛᱩᱝ ᱞᱮᱫ ᱜᱮᱭᱭᱟ ᱦᱚᱞᱟ ᱦᱚᱸ ᱵᱟᱭ ᱫᱟᱜ ᱞᱮᱫᱟ ᱮᱵᱟᱨ ᱛᱮᱦᱮᱧ ᱦᱚᱸ ᱥᱤᱛᱩᱝ ᱚᱱᱟᱛᱮ ᱟᱨᱚ ᱵᱮᱥᱤ ᱟᱞᱮ ᱥᱮᱫ ᱫᱚ ᱟᱨᱚ ᱵᱮᱥᱤ ᱢᱟᱱᱮ ᱟᱠᱵᱟᱟᱜᱽ ᱟᱹᱭᱠᱟᱹᱜ ᱠᱟᱱᱟ
ᱚ ᱟᱨ ᱤᱭᱟᱹ ᱠᱚᱫᱚ ᱛᱤᱱᱟᱹᱜ ᱡᱷᱟᱹᱞ ᱮᱨ ᱟᱯᱷᱚᱨ ᱠᱚᱫᱚ
ᱮᱨ ᱟᱯᱷᱚᱨ ᱠᱚᱫᱚ ᱦᱩᱭ ᱟᱠᱟᱱ ᱜᱮᱭᱟ ᱮᱨᱯᱚᱨᱮ ᱫᱚ ᱱᱤᱛᱚᱜ ᱫᱚ ᱥᱩᱫᱷᱩ ᱫᱟᱜ ᱡᱟᱹᱲᱤ ᱨᱮᱱᱟᱜ ᱠᱚᱭᱚᱜ ᱦᱚᱨ ᱨᱮ ᱢᱮᱱᱟᱜ ᱞᱮᱭᱟ ᱫᱟᱜ ᱡᱟᱹᱲᱤ ᱦᱩᱭ ᱞᱮᱱ ᱠᱷᱟᱡ ᱜᱮ ᱢᱟᱱᱮ ᱨᱚᱦᱚᱭ ᱠᱚ ᱫᱷᱩᱨᱟᱹᱜ ᱦᱩᱭᱩᱜᱼᱟ
ᱱᱚᱛᱮ ᱟᱞᱮ ᱥᱮᱫ ᱦᱚᱸ ᱟᱨ ᱫᱟᱜ ᱡᱟᱹᱯᱩᱫ ᱞᱮᱠᱷᱟᱡ ᱟᱨ ᱢᱚᱬᱮ ᱫᱤᱱ ᱠᱷᱟᱱ ᱜᱮ ᱚᱱᱮ ᱦᱟᱸᱜ ᱮᱦᱚᱵ ᱫᱚ ᱦᱩᱭᱩᱜᱼᱟ ᱦᱩᱭ ᱵᱟᱲᱟᱣ ᱠᱟᱱᱟ ᱨᱮ ᱟᱯᱷᱚᱨ ᱠᱚᱫᱚ
ᱥᱩᱫᱩ ᱫᱟᱜ ᱡᱟᱹᱲᱤ ᱨᱮᱱᱟᱜ ᱟᱥᱟ ᱨᱮ ᱥᱮᱨᱢᱟ ᱪᱟᱸᱫᱚ ᱛᱤᱥᱮ ᱫᱟᱜ ᱡᱟᱹᱲᱤ ᱭᱟᱵᱚᱱ ᱠᱟᱱᱟᱭ
ᱫᱟᱜ ᱡᱟᱹᱲᱤᱭᱟᱵᱚᱱ ᱠᱟᱱᱟ ᱥᱮ ᱦᱟᱱᱮ ᱦᱟᱸᱜ ᱪᱮᱠᱟᱭᱫᱟᱭ ᱢᱟᱱᱮ ᱡᱚᱠᱷᱚᱱ ᱫᱚᱨᱠᱟᱨᱚᱜ ᱠᱟᱱᱟ ᱫᱟᱜ ᱩᱱ ᱜᱷᱟᱹᱲᱤᱡ
ᱩᱱ ᱜᱷᱟᱹᱲᱤᱡ ᱫᱚ ᱵᱟᱭ ᱦᱮᱸ ᱩᱱ ᱜᱷᱟᱹᱲᱤᱡ ᱫᱚ ᱵᱟᱭ ᱫᱟᱜ ᱟᱵᱚᱱ ᱠᱟᱱᱟ ᱟᱨ ᱡᱚᱠᱷᱚᱱ ᱵᱟᱝ ᱫᱚᱨᱠᱟᱨ ᱛᱚᱠᱷᱚᱱ ᱜᱷᱟᱹᱲᱤᱡ ᱫᱚ ᱢᱤᱫ ᱜᱮ ᱫᱟᱜ ᱮᱫᱟᱭ
ᱢᱩᱥᱠᱤᱞ ᱜᱮᱭᱟ ᱪᱮ ᱦᱮᱪᱮ
ᱛᱚᱵᱮ ᱮᱴᱟᱜᱟᱜ ᱥᱚᱵᱡᱤ ᱠᱚᱫᱚ ᱪᱟᱥ ᱵᱟᱲᱟ ᱫᱚ ᱦᱩᱭ ᱵᱟᱲᱟᱜ ᱟᱥᱮ ᱵᱟᱝ ᱟᱵᱮᱱ ᱥᱮᱫ ᱫᱚ
ᱦᱳᱭ ᱜᱮ ᱞᱟᱜᱟᱣ ᱠᱟᱫ ᱛᱟᱦᱮᱱ ᱞᱮ ᱚᱱᱟ ᱤᱭᱟᱹ ᱠᱚᱜᱮ ᱚᱱᱟ ᱵᱷᱮᱱᱰᱤ ᱠᱚ ᱠᱟᱨᱞᱟ ᱠᱟᱨᱞᱟ ᱠᱚ ᱵᱟᱡᱟᱨ ᱥᱮᱫ ᱤᱫᱤ ᱦᱩᱭᱩᱜ ᱠᱟᱱ ᱛᱟᱦᱮᱱᱟ ᱟᱹᱠᱷᱨᱤᱧ ᱠᱚ ᱢᱟᱱᱮ ᱵᱟᱡᱟᱨ ᱦᱟᱹᱴᱤᱭᱟᱹ ᱠᱚ ᱪᱟᱞᱟᱜ ᱦᱩᱭᱩᱜ ᱠᱟᱱ ᱛᱟᱦᱮᱱᱟ ᱟᱫᱚ ᱱᱤᱛᱮᱫᱚ ᱪᱟᱵᱟᱟᱣ ᱠᱟᱱᱟ ᱟᱫᱚ ᱯᱷᱤᱨ ᱛᱮᱞᱮ ᱨᱚᱦᱚᱭ ᱠᱟᱜᱼᱟ ᱦᱟᱸᱜ
ᱦᱳᱭ ᱟᱨ ᱱᱤᱭᱟᱹ ᱵᱚᱪᱷᱚᱨ ᱫᱚ ᱱᱚᱛᱮ ᱛᱚ ᱱᱚ-ᱚᱜ ᱢᱟᱱᱮ ᱥᱮᱨᱢᱟ ᱚᱱᱟ ᱫᱟᱜ ᱡᱟᱹᱲᱤ ᱛᱮᱜᱮ ᱦᱩᱭ ᱫᱚ ᱦᱩᱭ ᱵᱟᱲᱟᱭᱮᱱ ᱜᱮᱭᱟ ᱚᱱᱠᱟ ᱫᱚ ᱵᱟᱝ ᱱᱤᱭᱟᱹ ᱵᱟᱨ ᱫᱚ ᱵᱟᱭ ᱜᱮᱯ ᱟᱠᱟᱫᱟ ᱢᱟᱱᱮ ᱤᱭᱟᱹ ᱠᱷᱚᱡ ᱜᱮ ᱢᱟᱱᱮ ᱯᱷᱟᱹᱜᱩᱱ ᱪᱟᱹᱛ ᱠᱷᱚᱡ ᱜᱮ ᱢᱟᱡᱷᱮ ᱢᱚᱫᱽᱫᱷᱮ ᱟᱲᱟ ᱪᱷᱟᱲᱟᱭ ᱫᱟᱜ ᱵᱟᱲᱟ ᱟᱠᱟᱫ ᱛᱮᱫᱚ ᱮᱱᱛᱮᱦᱚᱸ ᱚᱱᱠᱟᱜ ᱜᱮ ᱦᱩᱭ ᱵᱟᱲᱟ ᱟᱠᱟᱱ ᱜᱮᱭᱟ ᱟᱨ ᱦᱚᱸᱜᱼᱚᱭ ᱱᱤᱛᱳᱜ ᱜᱮ ᱱᱟᱦᱟᱜ ᱮ ᱫᱟᱜ ᱫᱚᱭ ᱵᱚᱱᱫᱚ ᱦᱟᱛᱟᱲ ᱠᱟᱫᱟ ᱢᱟᱱᱮ ᱵᱚᱱᱫᱚ ᱫᱚ ᱢᱮᱱᱫᱚ ᱵᱟᱭ ᱜᱟᱱᱚᱜᱼᱟ ᱧᱩᱨᱩᱜ ᱦᱩᱭᱩᱜ ᱠᱟᱱ ᱜᱮᱭᱟ ᱤᱱᱠᱟᱹ ᱫᱚ ᱦᱟᱞᱠᱟ ᱛᱚᱵᱮ ᱚᱱᱠᱟ ᱨᱟᱜᱮ ᱢᱟᱪᱷᱟ ᱫᱚ ᱵᱟᱭ ᱧᱩᱨᱩᱜ ᱠᱟᱱᱟ ᱦᱳᱭ ᱦᱟᱞᱠᱟ ᱦᱟᱞᱠᱟ ᱚᱱᱟ ᱦᱚᱛᱮᱡ ᱛᱮ ᱢᱟᱱᱮ ᱥᱮᱫᱟᱭ ᱞᱮᱠᱟ ᱡᱳᱥᱴᱤ ᱨᱮᱱᱟᱜ ᱥᱤᱛᱩᱝ ᱡᱟᱦᱟᱸ ᱵᱟᱹᱭᱥᱟᱹᱠᱷ ᱡᱩᱥᱴᱤ ᱨᱮᱱᱟᱜ ᱥᱤᱛᱩᱝ ᱚᱱᱟ ᱜᱚᱨᱚᱢ ᱚᱱᱟ ᱡᱤᱱᱤᱥ ᱫᱚ ᱱᱤᱭᱟᱹ ᱵᱟᱨ ᱫᱚ ᱵᱟᱝ ᱟᱹᱭᱠᱟᱹᱜ ᱟᱠᱟᱱᱟ ᱱᱚᱣᱟ ᱛᱮ ᱟᱞᱮ ᱥᱮᱫ ᱫᱚ
ᱦᱳᱭ ᱢᱟᱱᱮ ᱦᱟᱞᱠᱟ ᱦᱟᱞᱠᱟ ᱫᱟᱜ ᱤᱫᱤᱭᱮᱫ ᱛᱮ ᱢᱟᱱᱮ ᱛᱷᱚᱲᱟ
ᱦᱮᱸ ᱦᱮ
ᱴᱷᱤᱠ ᱜᱮ ᱢᱟᱱᱮ ᱦᱷᱤᱠ ᱧᱚᱜ ᱟᱹᱭᱠᱟᱹᱜ ᱠᱟᱱᱟ
ᱦᱮᱸ ᱴᱷᱤᱠ ᱢᱟ ᱟᱹᱭᱠᱟᱹᱜ ᱠᱟᱱᱟ ᱳᱭ ᱢᱤᱫ ᱵᱟᱨ ᱫᱤᱱ ᱜᱮ ᱡᱚᱠᱷᱚᱱ ᱰᱷᱮᱨ ᱡᱟᱹᱥᱛᱤ ᱥᱤᱛᱩᱝ ᱮᱢᱟᱜ ᱠᱟᱱᱟᱭ ᱩᱱ ᱜᱷᱟᱹᱲᱤᱡ ᱞᱟᱹᱴᱩ ᱟᱠᱵᱟᱠ ᱟᱹᱭᱠᱟᱹᱜ ᱠᱟᱱᱟ ᱵᱮ ᱥᱮᱫᱟᱭᱟᱜ ᱞᱮᱠᱟ ᱫᱚ ᱵᱟᱝ ᱡᱮ ᱚᱲᱟᱜ ᱨᱮ ᱛᱟᱦᱮᱸ ᱵᱟᱝ ᱜᱟᱱᱚᱜᱼᱟ ᱫᱟᱨᱮ ᱩᱢᱩᱞ ᱨᱮᱦᱚᱸ ᱛᱟᱦᱮᱸ ᱵᱟᱝ ᱜᱟᱱᱚᱜᱼᱟ ᱠᱷᱟᱱ ᱫᱚ ᱱᱮᱥ ᱫᱚ ᱚᱱᱠᱟ ᱫᱚ ᱵᱟᱝ ᱟᱹᱭᱠᱟᱹᱣ ᱟᱠᱟᱱᱟ
ᱚᱱᱛᱮ ᱫᱚ ᱵᱮᱥ ᱧᱚᱜ ᱜᱮ ᱛᱷᱚᱲᱟ ᱟᱹᱭᱠᱟᱹᱜ ᱠᱟᱱᱟ ᱚᱱᱛᱮ ᱫᱚ ᱠᱚᱫᱚ ᱱᱚᱛᱮ ᱫᱚ ᱟᱫᱚ ᱢᱟᱱᱮ ᱫᱟᱜ ᱦᱚᱭ ᱫᱟᱜ ᱮᱫᱟ ᱟᱫᱚ ᱥᱤᱛᱩᱝ ᱦᱚᱸ ᱟᱹᱰᱤ ᱵᱮᱥ ᱮ ᱥᱤᱛᱩᱝ ᱮᱫᱟ ᱾
ᱦᱚᱭ
ᱢᱟᱱᱮ ᱥᱤᱛᱩᱝ ᱢᱟᱭ ᱥᱤᱛᱩᱝ ᱮᱫ ᱠᱟᱱᱟᱭ ᱥᱤᱛᱩᱝ ᱫᱚ ᱤᱱᱟᱹ ᱩᱱᱟᱹᱜ ᱵᱟᱭ ᱥᱤᱛᱩᱝ ᱮᱱᱟ ᱜᱮᱥ ᱠᱟᱱᱟ ᱛᱚ ᱟᱫᱚ ᱫᱟᱜ ᱤᱭᱟ ᱛᱮ ᱫᱟᱜ ᱫᱟᱭ ᱟᱫᱚ ᱜᱮᱥ ᱥᱮ ᱥᱤᱛᱩᱝᱮᱫ ᱛᱮ ᱵᱷᱟᱯ ᱦᱤᱡᱩᱜ ᱠᱟᱱᱟ ᱾ ᱚᱱᱟ ᱜᱮ ᱵᱟᱲᱤᱡ ᱜᱮ
ᱛᱚ ᱟᱵᱮᱱ ᱫᱚ ᱢᱟᱱᱮ ᱢᱟᱨᱴᱷ ᱫᱤᱥᱚᱢ ᱥᱮ ᱵᱩᱨᱩ ᱫᱤᱥᱚᱢ ᱥᱮ ᱪᱮᱫ ᱞᱮᱠᱟ ᱵᱮᱱ ᱯᱟᱲᱟᱜ ᱠᱟᱱᱟ?
ᱚᱱᱟ ᱟᱞᱮ ᱫᱚ ᱪᱮᱛᱟᱱ ᱫᱤᱥᱚᱢ᱾
ᱮᱫᱚᱢ ᱵᱩᱨᱩ ᱪᱮᱛᱟᱱ
ᱦᱮᱸ ᱠᱟᱹᱡ ᱪᱮᱛᱟᱱ ᱦᱚ ᱵᱟᱝ ᱛᱟᱞᱟ ᱢᱟᱞᱟ ᱾
ᱛᱚᱵᱮ ᱟᱯᱮ ᱥᱮᱫ ᱚᱱᱛᱮ ᱞᱤᱧ ᱢᱮᱱᱫᱟ ᱛᱤᱨᱤᱥᱟ ᱡᱩᱱ ᱨᱮᱱᱟᱜ ᱥᱟᱡᱟᱣ ᱢᱟᱱᱮ ᱥᱟᱡᱟᱣ ᱥᱟᱯᱲᱟᱣ ᱫᱚ ᱪᱮᱫ ᱞᱮᱠᱟ?
ᱛᱤᱨᱤᱥᱟ ᱡᱩᱱ ᱨᱮᱱᱟᱜ ᱥᱟᱡᱟᱣ ᱥᱟᱯᱲᱟᱣ ᱫᱚ ᱵᱷᱟᱞᱤ ᱜᱮ ᱱᱤᱛᱮ ᱫᱚ ᱟᱹᱰᱤ ᱡᱚᱨ ᱥᱚᱨ ᱜᱮ ᱞᱟᱦᱟ ᱫᱚ ᱤᱱᱟᱹᱜ ᱵᱟᱝ ᱦᱩᱭᱩᱜ ᱠᱟᱱ ᱛᱟᱦᱮᱱᱟ ᱢᱟᱱᱮ ᱤᱱᱟᱹᱜ ᱚᱱᱠᱟ ᱦᱚᱲ ᱠᱚᱦᱚᱸ ᱢᱟᱱᱮ ᱤᱱᱟᱹᱜ ᱡᱩᱢᱤᱫ ᱵᱟᱠᱚ ᱛᱟᱦᱮᱸ ᱠᱟᱱ ᱛᱟᱦᱮᱸ ᱦᱮᱸ᱾ ᱡᱩᱢᱤᱫᱽ ᱱᱤᱛᱚᱜ ᱫᱚ ᱟᱭᱢᱟ ᱢᱟᱫᱽᱫᱷᱚᱢ ᱛᱮᱠᱚ ᱵᱩᱡ ᱧᱟᱢ ᱥᱮ ᱵᱟᱲᱟᱭ ᱧᱟᱢ ᱮᱫᱟ ᱵᱟᱝ ᱛᱤᱥ ᱡᱩᱱ ᱫᱚ ᱱᱚᱣᱟ ᱱᱚᱝᱠᱟ ᱦᱩᱭ ᱞᱮᱱᱟ ᱾
ᱟᱫᱚ ᱚᱱᱟ ᱟᱹᱛᱮ ᱵᱩᱡᱽ ᱧᱟᱢ ᱮᱫᱼᱟ ᱛᱮ ᱟᱫᱚ ᱵᱷᱟᱹᱜᱤ ᱠᱚ ᱡᱩᱢᱤᱫᱚᱜ ᱠᱟᱱᱟ ᱞᱟᱦᱟ ᱦᱤᱡᱩᱜ ᱠᱟᱱᱟ ᱟᱨ ᱠᱚ ᱡᱩᱢᱤᱫᱚᱜ ᱠᱟᱱᱟ ᱟᱫᱚ ᱚᱱᱟ ᱠᱟᱹᱛᱮ ᱱᱮᱥ ᱫᱚ ᱵᱮᱥ ᱜᱮᱠᱚ
ᱟᱨ ᱟᱵᱚᱣᱟᱜ ᱛᱚ ᱡᱩᱢᱤᱫᱽ ᱨᱮᱱᱟᱜ ᱫᱚ ᱟᱹᱰᱤ ᱜᱟᱱ ᱜᱮ ᱞᱟᱹᱠᱛᱤ ᱾ ᱞᱟᱹᱠᱛᱤ ᱠᱟᱱ ᱛᱟᱵᱚᱱᱟ ᱟᱹᱰᱤ ᱜᱟᱱ
ᱟᱵᱚ ᱫᱚ ᱢᱟᱱᱮ ᱟᱹᱰᱤ ᱫᱤᱱ ᱠᱷᱚᱡ ᱜᱮ ᱟᱹᱰᱤ ᱫᱚ ᱟᱹᱰᱤ ᱞᱟᱛᱟᱨ ᱨᱮ ᱢᱮᱱᱟᱜ ᱵᱚᱱᱟ ᱾ ᱟᱵᱚ ᱦᱚᱲ ᱦᱚᱯᱚᱱ ᱫᱚ
ᱟᱹᱰᱤ ᱞᱟᱛᱟᱨ ᱨᱮ ᱟᱨ ᱡᱩᱢᱤᱫ ᱵᱟᱝ ᱛᱟᱵᱚᱱ ᱛᱮᱜᱮ ᱛᱮᱦᱮᱧ ᱢᱟᱱᱮ ᱚᱠᱟᱴᱟᱜ ᱡᱟᱭᱜᱟ ᱨᱮᱦᱚᱸ ᱵᱟᱵᱚᱱ ᱛᱤᱸᱜᱩ ᱟᱴᱠᱟ ᱫᱟᱲᱮᱭᱟᱜ ᱠᱟᱱᱟ ᱦᱳᱭ
ᱡᱚᱛᱚ ᱡᱟᱭᱜᱟ ᱨᱮ ᱟᱵᱚ ᱢᱟᱱᱮ ᱛᱟᱭᱱᱚᱢ ᱨᱮᱜᱮ ᱢᱮᱱᱟᱜ ᱵᱚᱱᱟ ᱾
ᱛᱟᱭᱱᱚᱢ ᱨᱮᱜᱮ ᱢᱮᱱᱟᱜ ᱵᱚᱱᱟ ᱦᱮᱸ ᱛᱚᱵᱮ ᱱᱤᱛᱚᱜ ᱨᱮᱦᱚᱸ ᱢᱮᱱᱟᱜ ᱵᱚᱱ ᱜᱮᱭᱟ ᱟᱹᱰᱤ ᱟᱹᱰᱤ ᱡᱟᱭᱜᱟ ᱨᱮᱜᱮ ᱢᱟᱱᱮ ᱮᱠᱷᱚᱱ ᱦᱚᱸ ᱟᱹᱣᱨᱤ ᱵᱚᱱ ᱪᱮᱴᱷᱟᱜᱼᱟ ᱡᱟᱦᱟᱸ ᱫᱚ ᱾
ᱦᱳᱭ ᱦᱮᱸ ᱟᱹᱰᱤ ᱩᱛᱟᱹᱨ ᱡᱟᱭᱜᱟ ᱨᱮ ᱢᱟᱱᱮ ᱚᱱᱠᱟ ᱵᱟᱠᱚ ᱠᱤ ᱵᱟᱠᱚ
ᱦᱮᱸ ᱡᱮᱢᱚᱱ ᱱᱚᱜᱼᱚᱭ ᱟᱹᱞᱤᱧᱟᱜ ᱱᱚᱣᱟ ᱥᱩᱨ ᱥᱩᱯᱩᱨ ᱠᱚᱨᱮᱜ ᱜᱮ ᱟᱹᱞᱤᱧᱟᱜ ᱱᱚᱣᱟ ᱥᱩᱨ ᱥᱩᱯᱩᱨ ᱠᱚᱨᱮ ᱢᱟᱱᱮ ᱦᱩᱭᱩᱜ ᱛᱟᱦᱮᱱ ᱜᱮᱭᱟ ᱦᱩᱭ ᱫᱚ ᱚᱱᱠᱟ ᱡᱮᱢᱚᱱ ᱥᱩᱨ ᱥᱩᱨ ᱠᱚᱨᱮᱜ ᱥᱮ ᱥᱮ ᱡᱚᱛᱚ ᱟᱛᱳ ᱨᱮᱱ ᱜᱮ ᱢᱤᱫᱴᱤᱡ ᱵᱟᱨᱭᱟ ᱦᱚᱸᱜᱼᱚᱭ ᱥᱩᱨ ᱥᱩᱯᱩᱨ ᱟᱛᱳ ᱨᱮᱱ ᱦᱚᱲ ᱢᱤᱞᱮ ᱛᱮ ᱠᱚᱨᱟᱭᱟ ᱚᱱ ᱚᱠᱟ ᱠᱚᱫᱚ ᱵᱟᱝ ᱚᱸᱰᱮ ᱫᱚ ᱢᱤᱫᱴᱤᱡ ᱢᱟᱱᱮ ᱥᱟᱺᱜᱤᱧ ᱧᱚᱜ ᱡᱟᱭᱜᱟ ᱨᱮᱜᱮ ᱦᱩᱭᱩᱜᱼᱟ ᱡᱟᱦᱟᱸᱭ ᱥᱮᱱᱚᱜ ᱠᱟᱱᱟᱭ ᱥᱮᱱᱚᱜ ᱠᱟᱱᱟᱭ ᱡᱟᱦᱟᱸᱭ ᱠᱚᱫᱚ ᱢᱟᱱᱮ ᱡᱟᱦᱟᱸᱭ ᱵᱩᱡ ᱠᱟᱫᱟᱭ ᱩᱱᱤ ᱜᱮ ᱪᱟᱞᱟᱜ ᱟᱭ ᱵᱟᱹᱠᱤ ᱦᱚᱲ ᱫᱚ ᱢᱮᱱᱟᱭ ᱠᱟᱱ ᱜᱮᱭᱟ ᱚᱱᱟ ᱪᱮᱫ ᱠᱟᱱᱟ ᱛᱮᱦᱮᱧ ᱪᱮᱫ ᱫᱤᱱ ᱠᱟᱱᱟ ᱚᱱᱟ ᱦᱚᱸ ᱢᱟᱱᱮ ᱵᱟᱠᱚ ᱫᱤᱥᱟᱹ ᱠᱟᱜᱼᱟ ᱡᱮ ᱛᱤᱨᱤᱥ
ᱪᱮᱫ ᱪᱮᱫ ᱠᱟᱱᱟ ᱪᱮᱫ ᱵᱟᱝ ᱠᱟᱱᱟ ᱩᱱᱤ ᱫᱚᱭ ᱵᱟᱭ ᱵᱟᱲᱟᱭᱟ ᱢᱟᱱᱮ ᱚᱱᱟ ᱢᱚᱛᱞᱚᱵ ᱜᱮ ᱵᱟᱱᱩᱜ-ᱟ
ᱦᱮᱸ ᱚᱱᱟ ᱨᱮᱱᱟᱜ ᱫᱚ ᱠᱚᱱᱚ ᱢᱚᱛᱞᱚᱵ ᱜᱮ ᱵᱟᱹᱱᱩᱜᱼᱟ ᱾ ᱟᱫᱚ ᱡᱟᱦᱟᱸᱭ ᱠᱚᱠᱚ ᱵᱟᱲᱟᱭᱟ ᱩᱱᱠᱩ ᱜᱮ ᱟᱨ ᱡᱟᱦᱟᱸᱭ ᱡᱩᱫᱤ ᱵᱟᱲᱟᱭᱟ ᱩᱱᱤ ᱦᱚᱸ ᱡᱩᱫᱤᱧ ᱢᱮᱛᱟᱭᱟ ᱫᱮᱞᱟ ᱛᱟᱦᱮᱸ ᱱᱚᱣᱟ ᱥᱮ ᱚᱱᱟ ᱠᱟᱱᱟ ᱫᱚᱭ ᱢᱮᱱᱟ ᱪᱮᱫ ᱠᱚ ᱮᱢᱚᱜᱼᱟ? ᱡᱟᱦᱟᱱᱟᱜ ᱠᱚ ᱮᱢᱚᱜᱼᱟ? ᱛᱚᱵᱮ ᱠᱷᱟᱱ ᱤᱧ ᱪᱟᱞᱟᱜᱼᱟ ᱾
ᱚᱱ ᱚᱱᱟ ᱵᱟᱠᱷᱨᱟ ᱜᱮᱛᱚ ᱚᱱ ᱚᱱᱟ ᱵᱟᱠᱷᱨᱟ ᱜᱮ ᱟᱵᱚ ᱫᱚᱵᱚᱱ ᱛᱟᱭᱱᱚᱢ
ᱦᱚᱭ ᱟᱫᱚ ᱵᱟᱠᱚ ᱢᱮᱱᱟ ᱡᱮ ᱛᱮᱦᱮᱧ ᱩᱱᱠᱩ ᱡᱟᱦᱟᱸᱭ ᱠᱚ ᱟᱵᱚ ᱞᱟᱹᱜᱤᱫ ᱛᱮ ᱟᱵᱚᱣᱟᱜ ᱤᱭᱟᱹ ᱞᱟᱹᱜᱤᱫ ᱛᱮ ᱩᱱᱠᱩ ᱩᱱᱠᱩ ᱡᱤᱣᱤ ᱠᱚ ᱟᱞᱟᱭ ᱟᱠᱟᱫᱟ ᱩᱱᱠᱩ ᱦᱚᱲ ᱡᱮ ᱢᱤᱫ ᱜᱷᱟᱹᱲᱤᱡ ᱠᱟᱹᱴᱤᱡ ᱢᱟᱱᱮ ᱥᱨᱚᱫᱷᱟ ᱵᱚᱱ ᱡᱟᱱᱟᱣ ᱟᱠᱚᱣᱟ ᱚᱱᱟ ᱞᱟᱹᱜᱤᱫ ᱛᱮᱦᱚᱸ ᱠᱚ ᱠᱚᱠᱚᱭᱟ ᱡᱟᱦᱟᱱᱟᱜ ᱠᱚ ᱮᱢᱚᱜᱼᱟ᱾ ᱦᱮᱸ ᱛᱟᱦᱞᱮ ᱟᱫᱚ ᱩᱱᱤ ᱦᱚᱲ ᱫᱚ ᱪᱮᱫ ᱟᱨᱵᱮᱱ ᱢᱮᱛᱟᱭᱟ᱾
ᱪᱮᱫ ᱵᱮᱱ ᱢᱮᱛᱟᱭᱟ ᱟᱵᱚ ᱚᱱᱟ ᱫᱤᱥᱚᱢ ᱞᱟᱹᱜᱤᱫ ᱡᱟᱦᱟᱸᱭ ᱡᱤᱣᱤ ᱮ ᱟᱞᱟᱭ ᱞᱮᱫᱟ ᱟᱫᱚ ᱩᱱᱤ ᱞᱟᱹᱜᱤᱫ ᱦᱚᱸ ᱚᱸᱰᱮᱢ ᱢᱮᱱᱟ ᱠᱚ ᱪᱮᱫ ᱡᱟᱦᱟᱱᱤᱡ ᱟᱵᱚ ᱫᱚ ᱡᱟᱦᱟᱸ ᱴᱷᱮᱡ ᱮᱢᱚᱜᱼᱟ ᱚᱸᱰᱮ ᱜᱮᱵᱚᱱ ᱫᱟᱹᱲ ᱤᱫᱤᱭᱟ ᱚᱱᱟ ᱢᱮᱞᱟ ᱴᱷᱮᱞᱟ ᱪᱮᱫ ᱠᱟᱱᱟ ᱯᱟᱛᱟ ᱥᱮᱛᱟ ᱚᱠᱟᱨᱮ ᱦᱩᱭᱩᱜ ᱠᱟᱱ ᱵᱟᱝ ᱦᱩᱭᱩᱜ ᱠᱟᱱ
ᱡᱟᱦᱟᱸᱴᱷᱮᱡ ᱦᱮᱸ ᱡᱟᱦᱟᱸᱴᱷᱮᱡ ᱫᱚᱨᱠᱟᱨ ᱡᱟᱭᱜᱟ ᱛᱟᱵᱚᱱ ᱡᱟᱦᱟᱸᱴᱷᱮᱡ ᱪᱟᱞᱟᱜ ᱞᱟᱹᱠᱛᱤ ᱠᱟᱱ ᱛᱟᱵᱚᱱᱟ ᱚᱸᱰᱮ ᱫᱚ ᱦᱟᱸᱜ ᱚᱸᱰᱮ ᱫᱚ ᱢᱮᱱᱟ ᱪᱟᱞᱟᱣ ᱠᱟᱛᱮᱫ ᱵᱮᱠᱟᱨᱤᱧ ᱥᱚᱢᱚᱭᱟ ᱛᱟᱫᱷᱮ ᱜᱮ ᱚᱲᱟᱜ ᱨᱤᱧ ᱛᱟᱦᱮᱸ ᱞᱮᱱ ᱠᱷᱟᱱ ᱡᱟᱦᱟᱱᱟᱜ ᱤᱧ ᱠᱟᱹᱢᱤ ᱠᱮᱭᱟ ᱚᱱ ᱟᱭᱟᱭ ᱦᱟᱜ ᱟᱨ ᱦᱟᱜ ᱚᱱᱟ ᱧᱤᱫᱟᱹ ᱯᱟᱛᱟᱭ ᱥᱮᱱᱚᱜ ᱢᱟᱭ ᱦᱟᱸᱜ ᱚᱠᱟᱨᱮ ᱜᱟᱭᱟᱱ ᱟᱠᱟᱨ ᱩᱯᱟᱹᱨᱟ ᱩᱱ ᱫᱚ ᱦᱟᱜ ᱚᱱᱟ ᱠᱟᱹᱢᱤ ᱠᱷᱟᱹᱛᱤᱨ ᱡᱟᱣᱨᱟ ᱫᱚᱦᱚ ᱠᱚ
ᱠᱟᱹᱢᱤ ᱠᱟᱛᱮ ᱡᱟᱣᱨᱟ ᱠᱟᱜᱼᱟ ᱟᱨ ᱚᱱᱮ ᱚᱸᱰᱮ ᱫᱚ ᱚᱱᱮ ᱠᱚᱢ ᱥᱚᱢᱚᱭ ᱩᱰᱩᱝᱚᱜᱼᱟ ᱚᱸᱰᱮ ᱟᱨ ᱢᱤᱫ ᱜᱷᱚᱱᱴᱟ ᱚᱱᱮ ᱥᱚᱢᱚᱭ ᱵᱟᱝ
ᱦᱮᱸ ᱧᱤᱫᱟᱹ ᱯᱟᱛᱟ ᱞᱟᱹᱜᱤᱫ ᱫᱚ ᱦᱟᱸᱜ ᱩᱱᱫᱚ ᱴᱷᱤᱠ ᱚᱱᱟ ᱯᱚᱭᱥᱟ ᱠᱷᱚᱨᱚᱪ ᱠᱟᱛᱮ ᱪᱟᱞᱟᱜᱼᱟ ᱩᱱᱫᱚ ᱵᱟᱭ ᱢᱮᱱᱟ ᱡᱮ ᱵᱮᱠᱟᱨ ᱨᱮᱱᱟᱜ ᱯᱚᱭᱥᱟ ᱪᱟᱞᱟᱜ ᱚᱱᱟ ᱦᱚᱸ ᱧᱮᱞ ᱠᱟᱛᱮᱫ ᱪᱮᱫ ᱦᱩᱭᱩᱜᱼᱟ ᱩᱱᱫᱚ ᱵᱟᱭ ᱵᱤᱪᱟᱹᱨᱟ
ᱦᱳ ᱚᱸᱰᱮ ᱫᱚ ᱚᱸᱰᱮ ᱫᱚ ᱚᱸᱰᱮ ᱫᱚ ᱵᱟᱭ ᱢᱮᱱᱟ ᱠᱤ ᱪᱮᱫ ᱤᱧ ᱧᱟᱢᱟ᱾
ᱦᱮᱸ ᱪᱮᱫ ᱤᱧ ᱧᱟᱢᱟ ᱚᱸᱰᱮ ᱫᱚ ᱟᱫᱚ ᱦᱟᱸᱜᱮ ᱢᱮᱱᱟᱭᱟ ᱚᱸᱰᱮ ᱫᱚᱧ ᱧᱮᱞ ᱜᱮᱭᱟ᱾ ᱯᱷᱩᱨᱛᱟᱹᱧ ᱨᱟᱹᱥᱠᱟᱹᱭᱟᱹᱧ᱾ ᱟᱨ ᱱᱟ-ᱟᱜ ᱡᱟᱦᱟᱸ ᱱᱚᱰᱮ ᱢᱮᱛᱟᱭᱟ ᱡᱮ ᱡᱳᱜ ᱜᱳᱴᱟ ᱫᱤᱱ ᱫᱚ ᱵᱟᱝ ᱢᱤᱫ ᱜᱷᱟᱹᱲᱤᱡ ᱥᱮᱱ ᱠᱟᱛᱮᱫ ᱵᱟᱦᱟ ᱢᱟᱞᱟ ᱤᱭᱟᱹ ᱠᱟᱛᱮᱫ ᱢᱤᱫᱴᱤᱡ ᱱᱤᱡᱮᱨᱟᱜ ᱥᱨᱚᱫᱷᱟ ᱵᱚᱱ ᱡᱟᱱᱟᱣᱟ ᱚᱱᱟ ᱞᱟᱹᱜᱤᱫ ᱫᱚ ᱦᱟᱹᱜ ᱢᱮᱱᱟ ᱫᱷᱩᱨ
ᱡᱟᱹᱥᱛᱤ ᱫᱚ ᱵᱟᱝ ᱢᱤᱫ ᱜᱷᱚᱱᱴᱟ ᱦᱚᱸ ᱚᱸᱰᱮ ᱡᱩᱫᱤ ᱵᱚᱱ ᱪᱟᱞᱟᱣᱱᱟ ᱥᱮᱵᱚᱱ ᱤᱭᱟᱹ ᱢᱤᱜ ᱟᱸᱡᱚᱢ ᱠᱮᱫᱟ ᱥᱮ ᱚᱸᱰᱮ ᱦᱚᱲ ᱵᱚᱱ ᱡᱩᱢᱤᱫ ᱮᱱᱟ ᱡᱟᱨᱣᱟᱭᱮᱱᱟ ᱛᱚ ᱚᱱᱟᱜᱮ ᱢᱤᱫᱴᱮᱱ ᱟᱹᱰᱤ ᱢᱟᱨᱟᱝ ᱦᱩᱭᱩᱜᱼᱟ ᱠᱤ ᱵᱟᱝ ᱦᱮᱸ ᱟᱫᱚ ᱵᱟᱠᱚ ᱵᱩᱡ
ᱵᱟᱠᱚ ᱵᱩᱡᱽ ᱛᱟᱦᱮᱸᱱᱟ ᱟᱹᱰᱤ ᱩᱛᱟᱹᱨ ᱠᱚᱨᱮ ᱜᱮ ᱟᱹᱰᱤ ᱩᱛᱟᱹᱨ ᱯᱚᱨᱮ ᱫᱚ ᱢᱟᱱᱮ ᱱᱤᱛᱚᱜᱟᱜ ᱦᱤᱥᱟᱹᱵ ᱨᱮᱫᱚ ᱵᱟᱠᱷᱟᱡ ᱫᱚ ᱢᱮᱱ ᱞᱮᱠᱷᱟᱡᱮ ᱢᱤᱛᱟᱹᱧ ᱠᱟᱱᱟ ᱢᱤᱫ ᱦᱚᱲ ᱪᱚᱞᱚ ᱥᱮᱧ ᱪᱟᱞᱟᱜ ᱜᱮᱭᱟ᱾ ᱤᱧ ᱢᱟᱫᱚ ᱪᱮᱫ ᱦᱚᱸ ᱵᱟᱹᱧ ᱵᱟᱲᱟᱭᱟ ᱚᱸᱰᱮ ᱪᱮᱫ ᱠᱚ ᱱᱤᱥᱪᱚᱭ ᱡᱟᱦᱟᱸᱭ ᱢᱮᱱᱟᱜ ᱠᱚᱜᱮ ᱢᱟᱱᱮ᱾ ᱩᱱᱠᱤᱱ ᱵᱮᱯᱟᱨ ᱛᱮ ᱥᱮ ᱩᱱᱠᱩ ᱵᱮᱯᱟᱨ ᱛᱮ ᱠᱤᱪᱷᱩ ᱫᱚᱠᱚ ᱢᱮᱱ ᱜᱮᱭᱟ᱾ ᱠᱤᱪᱷᱩᱧ ᱵᱟᱲᱟᱭᱟ ᱥᱮᱧ ᱵᱩᱡᱟ᱾ ᱦᱮᱸ ᱵᱟᱝ ᱚᱱᱟ ᱡᱤᱱᱤᱥ ᱫᱚ ᱢᱤᱫ ᱦᱚᱲ ᱱᱤᱡᱮ ᱠᱷᱚᱡ ᱢᱚᱱᱮ ᱠᱷᱚᱱ ᱠᱷᱚᱡ ᱵᱟᱭ ᱪᱮᱥᱴᱟ ᱥᱮ ᱠᱟᱹᱴᱤᱡ ᱢᱟᱱᱮ ᱵᱟᱲᱟᱭ ᱨᱮᱱᱟᱜ ᱟᱜᱨᱚᱦᱚ ᱵᱟᱭ ᱟᱹᱜᱩ ᱞᱮᱠᱷᱟᱡ ᱩᱱᱤ ᱦᱚᱲ ᱫᱚ ᱪᱤᱠᱟᱹᱛᱮ ᱟᱫᱚᱭ ᱪᱟᱞᱟᱜᱼ ᱟᱭ ᱩᱱᱤ ᱫᱚ ᱚᱱᱟ ᱱᱤᱭᱮ ᱫᱚ ᱵᱟᱲᱟᱭ ᱦᱚᱸ ᱵᱟᱝ ᱥᱟᱱᱟᱭᱮᱭᱟ ᱡᱮ ᱪᱮᱫ ᱠᱟᱱᱟ ᱪᱮᱫ ᱵᱟᱝ
ᱵᱟᱲᱟᱭ ᱨᱮᱱᱟᱜ ᱤᱭᱟᱹ ᱛᱟᱦᱮᱱ ᱞᱮᱠᱷᱟᱡ ᱫᱚ ᱩᱱᱤ ᱟᱡ ᱛᱮᱜᱮ ᱪᱟᱞᱟᱜᱼᱟ᱾ ᱟᱨ ᱚᱸᱰᱮ ᱵᱩᱡ ᱧᱟᱢᱟ ᱠᱤ ᱵᱟᱝ ᱪᱮᱫ ᱦᱩᱭ ᱞᱮᱱᱟ ᱱᱤᱭᱟᱹ ᱵᱟᱨ ᱫᱤᱱ ᱪᱮᱫ ᱞᱟᱹᱜᱤᱫ ᱠᱚ ᱢᱟᱱᱟᱣ
ᱦᱮᱸ ᱥᱮ ᱵᱟᱝ ᱱᱩᱠᱤᱱ ᱫᱚ ᱪᱤᱞᱤ ᱠᱟᱱᱟ ᱠᱤᱱ ᱟᱵᱚᱨ ᱨᱮᱱ ᱫᱚ ᱮᱠᱷᱚᱱᱳ ᱢᱮᱱᱟᱜ ᱜᱮᱭᱟ ᱟᱞᱮ ᱱᱚᱣᱟ ᱠᱚᱨᱮᱜ ᱦᱚᱸ ᱚᱱᱠᱟ ᱚᱱᱠᱟ ᱞᱟᱹᱴᱩ ᱚᱠᱟᱨ ᱛᱮᱫᱚ ᱵᱟᱠᱚ ᱠᱚᱨᱟᱣᱟ ᱪᱷᱳᱴᱳ ᱠᱷᱟᱴᱳ ᱠᱷᱳᱴᱳ ᱠᱷᱟᱴᱚ ᱵᱷᱟᱵᱽ ᱛᱮᱜᱮ ᱠᱚ ᱠᱚᱨᱟᱣᱟ᱾
ᱦᱳᱭ ᱟᱫᱚ ᱦᱮᱸ ᱟᱫᱚ ᱱᱮᱰᱟ ᱠᱚᱫᱚ ᱟᱫᱚ ᱯᱷᱤᱨᱱᱟ᱾ ᱟᱹᱰᱤ ᱩᱛᱟᱹᱨ ᱢᱟᱱᱮ ᱠᱚ ᱛᱩᱫᱩᱜ ᱠᱟᱱᱟ ᱤᱭᱟᱹ ᱠᱚ ᱤᱭᱩᱴᱩᱵᱽ ᱠᱚᱨᱮ ᱦᱚᱸ ᱥᱮ ᱤᱭᱟᱹ
ᱦᱮᱸ ᱦᱮᱸ ᱦᱮᱸ ᱦᱮᱸ ᱚᱱᱟ ᱧᱮᱞᱛᱮ ᱚᱱᱮᱠᱴᱟ ᱦᱚᱲ ᱠᱚ ᱪᱮᱴᱷᱟᱜ ᱠᱟᱱ ᱛᱟᱵᱚᱱᱟ᱾
ᱦᱳᱭ ᱪᱟᱜ ᱛᱟᱦᱮᱱᱟ ᱵᱩᱡᱽ ᱧᱟᱢ ᱫᱟᱭ᱾ ᱦᱮᱸ ᱵᱟᱨᱭᱟ ᱢᱳᱵᱟᱭᱤᱞ ᱠᱚ ᱛᱟᱦᱮᱸᱱ ᱠᱟᱱ ᱠᱷᱟ ᱢᱳᱵᱟᱭᱤᱞ ᱦᱚᱲᱟᱜ ᱛᱟᱦᱮᱱ ᱠᱟᱱᱟ ᱟᱫᱚ ᱟᱭᱢᱟ ᱦᱚᱲ ᱚᱱᱟᱠᱚ ᱵᱮᱟᱱᱟᱣ ᱮᱫᱟ ᱛᱚ ᱮᱠᱟᱞ ᱛᱚ ᱚᱱᱟ ᱥᱳᱥᱟᱞ ᱢᱤᱰᱤᱭᱟ ᱛᱮ ᱵᱟᱝ ᱪᱤᱫ ᱛᱮᱦᱮᱸ ᱠᱟᱱᱟ ᱪᱤᱫ ᱤᱭᱟᱹᱛᱮ ᱢᱟᱱᱟᱣ ᱫᱚᱵᱚᱱ ᱱᱤᱭᱟᱹ ᱫᱤᱱ ᱫᱚ ᱪᱮᱫ ᱤᱭᱟᱹᱛᱮ ᱪᱟᱞᱟᱜ ᱞᱟᱹᱠᱛᱤ? ᱟᱫᱚ ᱚᱱᱟ ᱟᱹᱭᱠᱟᱹᱣ ᱛᱮᱦᱚᱸ ᱠᱚ ᱡᱩᱢᱤᱫᱚᱜ ᱠᱟᱱᱟ ᱡᱩᱢᱤᱫ ᱦᱚᱲ ᱫᱚ ᱟᱨ ᱵᱟᱝ ᱡᱩᱢᱤᱫ ᱦᱚᱲ ᱫᱚ ᱫᱮᱢ
ᱵᱟᱝ ᱰᱷᱮᱣᱮᱜ ᱫᱷᱟᱣ ᱡᱟᱦᱟᱸᱭ ᱵᱟᱭ ᱵᱩᱡᱟ ᱩᱱᱤ ᱫᱚ ᱵᱟᱝᱜᱮ ᱵᱩᱡᱟᱭ
ᱵᱟᱝ ᱵᱩ ᱪᱟ
ᱛᱮᱦᱮᱧ ᱡᱩᱫᱤ ᱟᱵᱚᱣᱟᱜ ᱡᱩᱢᱤᱫ ᱦᱩᱭᱩᱜ ᱠᱮᱭᱟ ᱛᱟᱦᱞᱮ ᱫᱤᱥᱚᱢ ᱨᱮ ᱟᱵᱚᱜᱮ ᱡᱚᱛᱚ ᱠᱷᱚᱡ ᱢᱟᱱᱮ
ᱟᱹᱰᱤᱜᱮ ᱟᱵᱚ ᱢᱟᱱᱮ ᱠᱤᱥᱟᱹᱲ ᱠᱤᱥᱟᱹᱲ ᱦᱚᱲ ᱟᱨ ᱨᱟᱡᱟ ᱦᱚᱲ ᱟᱵᱚᱜᱮ ᱟᱨ ᱟᱵᱩ ᱠᱷᱚᱡ ᱟᱵᱩᱜᱮ ᱰᱷᱹᱮᱨ ᱢᱮᱱᱟᱜ ᱵᱚᱱᱟ ᱮᱴᱟᱜ ᱡᱟᱹᱛᱤ ᱠᱷᱚᱡ ᱟᱵᱩᱜᱮ ᱢᱮᱱᱟᱜ ᱵᱚᱱᱟ ᱡᱟᱹᱥᱛᱤ
ᱦᱮᱸ ᱟᱵᱚ ᱡᱩᱫᱤ ᱡᱚᱛᱚ ᱵᱚᱱ ᱜᱚᱴᱟᱭ ᱤᱭᱟᱹ ᱫᱤᱥᱚᱢ ᱨᱮᱱ ᱜᱮ ᱡᱩᱫᱤ ᱵᱚᱱ ᱡᱩᱢᱤᱫᱚᱜᱼᱟ ᱥᱮ ᱦᱮᱸ ᱛᱟᱦᱞᱮ ᱠᱷᱟᱜ ᱫᱚ ᱟᱵᱚᱜᱮ ᱡᱚᱛᱚ ᱠᱷᱚᱡ ᱜᱚᱴᱟ ᱢᱟᱱᱮ ᱫᱤᱥᱚᱢ ᱨᱮᱱ ᱡᱟᱦᱟᱸ ᱛᱤᱱᱟᱹᱜ ᱢᱮᱱᱟᱜ ᱠᱚ ᱮᱴᱟᱜ ᱮᱴᱟᱜ ᱡᱟᱹᱛᱤ ᱠᱚ ᱩᱱᱠᱩ ᱠᱷᱚᱡ ᱟᱵᱚᱜᱮ ᱡᱚᱛᱚ ᱠᱷᱚᱡ ᱠᱤᱥᱟᱹᱲ ᱦᱚᱲ ᱫᱚ ᱵᱩᱱ ᱦᱩᱭᱩᱜᱼᱟ
ᱟᱨ ᱧᱮᱞᱢ ᱱᱤᱭᱟᱹ ᱟᱪᱷᱟ ᱦᱳᱭ ᱡᱚᱛᱚ ᱥᱮᱫ ᱛᱮᱜᱮ ᱢᱟᱨᱟᱝ ᱟᱨ ᱤᱱ ᱤᱭᱟᱹ ᱢᱚᱫᱽᱫᱷᱮ ᱨᱮᱫᱚᱧ ᱧᱮᱞ ᱠᱟᱜᱼᱟ ᱫᱤᱠᱩ ᱫᱤᱠᱩᱣᱟᱜ ᱥᱮ ᱡᱚᱞᱦᱟᱣᱟᱜ ᱩᱱᱠᱩ ᱟᱹᱰᱤ ᱵᱮᱥ ᱮᱠᱴᱟᱨ ᱛᱮᱠᱚ ᱧᱮᱞ ᱠᱚᱣᱟ ᱮᱠᱴᱟᱨ ᱨᱮᱱᱟᱜ ᱯᱟᱺᱨᱪᱟᱺᱭ ᱫᱚ ᱩᱱᱠᱩ ᱧᱮᱞ ᱛᱟᱠᱚ ᱢᱮ ᱩᱫᱟᱦᱚᱨᱚᱱ ᱠᱟᱛᱮ ᱛᱚᱨᱠᱚ
ᱮᱻᱮ
ᱡᱚᱛᱚ ᱠᱚ ᱡᱚᱢᱟ ᱡᱟᱦᱟᱱᱟᱜ ᱜᱮ ᱡᱟᱦᱟᱸᱨᱮ ᱦᱩᱭᱩᱜᱼᱟ ᱩᱱᱠᱩ ᱡᱚᱞᱦᱟ ᱥᱮ ᱪᱤᱞᱤ ᱠᱳ ᱢᱮᱛᱟ ᱠᱚᱣᱟ ᱢᱟᱱᱮ ᱫᱟᱹᱲ ᱥᱟᱢᱴᱟᱜ ᱟᱠᱚ ᱚᱠᱟ ᱠᱷᱚᱡ ᱡᱮ ᱢᱩᱥᱟᱹᱞᱟ ᱦᱳᱭ ᱦᱳᱭ ᱢᱟᱱᱮ ᱵᱟᱠᱚ ᱧᱮᱞ ᱫᱟᱨᱟᱢᱟ ᱚᱠᱟ ᱠᱚᱨᱮ ᱠᱷᱚᱡ ᱪᱩᱠᱚ ᱦᱤᱡᱩᱜ ᱚᱠᱟ ᱠᱚᱦᱚᱸ ᱵᱟ
ᱟᱨ ᱩᱨᱩᱢᱮ ᱵᱟᱭ ᱩᱨᱩᱢᱮ ᱩᱨᱩᱢᱮ ᱨᱮᱦᱚᱸ ᱵᱟᱭ ᱨᱮᱦᱚᱭ ᱵᱟᱲᱟᱭᱟᱭ ᱱᱩᱭ ᱫᱚ ᱡᱚᱞᱦᱟ ᱠᱟᱱᱟᱭ ᱢᱟᱱᱮ ᱟᱡᱨᱮᱱ ᱟᱭᱟᱜ ᱨᱮᱱ ᱠᱟᱱᱟᱭ ᱟᱭᱟᱜ ᱡᱟᱹᱛ ᱨᱮᱱ ᱠᱟᱱᱟᱭ ᱛᱟᱦᱚᱞᱮ ᱚᱸᱰᱮ ᱫᱚᱭ ᱜᱚᱲᱚᱣᱟᱭ ᱜᱮᱭᱟ ᱮᱴᱟᱜ ᱡᱟᱹᱛ ᱨᱮ ᱥᱟᱞᱟᱜ ᱡᱚᱠᱷᱚᱜ ᱩᱱᱤ ᱢᱟᱱᱮ ᱮᱱᱛᱮ ᱛᱟᱯᱟᱢᱚᱜ ᱨᱮᱦᱚᱸᱭ ᱤᱧ ᱠᱤᱝᱵᱟ ᱡᱟᱦᱟᱱᱟᱜ ᱠᱷᱮᱛᱨᱮ ᱜᱮ ᱡᱩᱫᱤ ᱦᱳᱭᱛᱚ ᱡᱟᱦᱟᱱᱟᱜ ᱠᱮᱱᱟᱝ ᱵᱮᱪᱟ ᱠᱷᱮᱛᱨᱮ ᱜᱮ ᱡᱩᱫᱤ ᱠᱚᱢ ᱵᱩᱡᱮᱭᱟ ᱡᱮ ᱱᱩᱭ ᱮᱲᱮᱭᱮ ᱠᱟᱱᱟ ᱥᱮᱪᱮᱫ ᱚᱸᱰᱮ ᱩᱱᱤ ᱫᱚ ᱴᱚᱴ ᱠᱷᱚᱱᱟᱜᱛᱮᱭ ᱜᱚᱲᱚ ᱟᱭᱟ
ᱮᱠᱫᱚᱢᱮ ᱜᱚᱲᱚᱟᱭᱟ ᱟᱨ ᱚᱱᱟ ᱠᱩ
ᱠᱤᱱᱛᱩ ᱟᱵᱚ ᱥᱟᱱᱛᱟᱲ ᱫᱚ ᱡᱩᱫᱤ ᱧᱮᱞᱟᱭ ᱛᱟᱦᱚᱞᱮ ᱫᱮᱱ ᱫᱮᱱᱫᱮᱢ ᱫᱟᱲᱢᱤ ᱱᱚᱣᱟ ᱡᱷᱟᱢᱮᱞᱟ ᱨᱮ ᱟᱞᱚᱢ ᱛᱟᱦᱮᱱᱟ ᱚᱱᱠᱟᱭ ᱟᱠᱚ ᱥᱮ
ᱦᱮᱸ ᱧᱮᱞᱞᱟᱠᱩ ᱤᱭᱟᱹ ᱧᱮᱞᱛᱮ ᱵᱩᱡᱦᱟᱹᱣ ᱫᱟᱢᱥᱮ
ᱦᱩ ᱥᱟᱱᱛᱟᱲ ᱫᱚ ᱵᱟᱠᱚ ᱢᱮᱱᱟ ᱡᱮ ᱢᱤᱫᱦᱚᱲ ᱵᱤᱯᱚᱫᱽ ᱨᱮ ᱯᱟᱲᱟᱣ ᱟᱠᱟᱱᱟᱧ ᱜᱚᱲᱚ ᱣᱟᱭᱟ ᱚᱱᱟ ᱫᱚ
ᱵᱟᱝ ᱪᱤᱫ ᱦᱩᱭᱠᱟᱱᱟ ᱵᱩᱡᱽ ᱞᱟᱹᱜᱤᱫ ᱵᱤᱯᱚᱛ ᱨᱮ ᱯᱟᱲᱟᱣ ᱟᱠᱟᱱᱟ ᱩᱱᱤ ᱪᱮᱫ ᱤᱭᱟᱹᱛᱮ ᱚᱱᱟ ᱫᱚ ᱚᱱᱠᱟᱱ ᱡᱟᱭᱜᱟ ᱨᱮ ᱪᱟᱞᱟᱜ ᱵᱟᱠᱩ ᱞᱟᱹᱜᱤᱛᱚᱜᱼᱟ ᱛᱚ ᱱᱮ
ᱤᱱᱟᱦᱚᱸ ᱵᱟᱭ ᱪᱮᱥᱴᱟ ᱧᱮᱞᱟ ᱡᱮ ᱦᱟᱯᱮᱥᱮᱧ ᱠᱩᱞᱤᱭᱭᱟ ᱪᱮᱫ ᱠᱟᱱᱟ ᱪᱮᱫ ᱵᱟᱝ
ᱦᱳᱭ ᱮᱱᱠᱷᱟᱱ ᱢᱮᱱᱟᱜ ᱠᱚᱣᱟ ᱟᱭᱢᱟ ᱨᱚᱠᱚᱢ ᱥᱳᱡᱽ ᱵᱟᱞᱟ ᱦᱚᱲ
ᱦᱩᱻᱦᱩᱻᱦᱩ
ᱩᱱᱠᱩ ᱫᱚ ᱵᱟᱠᱩ ᱵᱩᱡᱟ ᱦᱟᱛᱟᱣ ᱠᱟᱛᱮᱜ ᱦᱚᱸ ᱚᱱᱮ ᱠᱩ ᱢᱮᱱ ᱟᱠᱟᱫ ᱵᱩᱡᱦᱟᱹᱣ ᱦᱚᱸ ᱩᱱᱤ ᱫᱚ ᱵᱮᱠᱟᱨ ᱜᱮ
ᱦᱩᱸ ᱵᱩᱡᱷᱟᱹᱣ ᱫᱚ ᱵᱟᱝ ᱞᱟᱜᱟᱜᱼᱟ ᱱᱤᱛᱚᱜᱟᱜ ᱫᱤᱱ ᱦᱤᱥᱟᱹᱵ ᱨᱮᱫᱚ ᱪᱮᱫᱟᱜ